ᱦᱳᱭ ᱡᱚᱦᱟᱨ ᱜᱮ᱾
ᱦᱳᱭ ᱡᱚᱦᱟᱨ ᱜᱮ ᱟ ᱥᱟᱹᱜᱩᱱ ᱥᱤᱸᱜᱟᱹᱲ᱾
ᱦᱳᱭ ᱥᱟᱹᱜᱩᱱ ᱥᱤᱸᱜᱟᱹ᱾ ᱚ ᱛᱟᱦᱚᱞᱮ ᱪᱮᱫ ᱞᱮᱠᱟ ᱱᱟᱯᱟᱭ ᱜᱮᱭᱟ ᱵᱤᱱ ᱛᱚ?
ᱦᱮᱸ ᱮᱱᱠᱟ ᱢᱮᱱᱟᱜ ᱟᱠᱟᱫ ᱞᱤᱧᱟᱹ ᱱᱟᱦᱟᱸᱜ ᱟᱨ ᱟᱹᱵᱤᱱ ᱜᱮ ᱚᱠᱟᱞᱮᱠᱟ ᱦᱮᱱᱟᱜ ᱵᱤᱱᱟ ᱛᱟᱦᱚᱞᱮ?
ᱦᱳᱭ ᱟᱹᱞᱤᱧ ᱦᱚ ᱦᱟᱸᱜ ᱱᱤᱛᱚᱜ ᱫᱚ ᱱᱟᱯᱟᱭ ᱜᱮ ᱢᱮᱱᱟᱜ ᱟᱠᱟᱫ ᱞᱤᱧᱟᱹ᱾
ᱟᱪᱪᱷᱟ ᱟᱨ ᱚᱲᱟᱜ ᱦᱚᱲ ᱠᱚᱫᱚ?
ᱦᱳᱭ ᱚᱲᱟᱜ ᱦᱚᱲ ᱠᱚᱦᱚᱸ ᱱᱤᱛᱚᱜ ᱫᱚ ᱦᱟᱸᱜ ᱱᱟᱯᱟᱭ ᱜᱮ ᱠᱟᱹᱢᱤ ᱥᱤᱡᱮᱱ ᱛᱚ ᱟᱫᱚ ᱱᱟᱯᱟᱭ ᱜᱮ ᱱᱤᱛᱚᱜ ᱫᱚ᱾
ᱦᱳᱭ᱾
ᱦᱳᱭ᱾ ᱟᱫᱚᱞᱤᱧ ᱞᱟᱹᱭᱮᱫ ᱛᱟᱦᱮᱸᱫ ᱛᱮᱦᱮᱧᱟᱜ ᱡᱟᱦᱟᱸ ᱥᱟᱛᱟᱢ ᱮᱸ ᱤᱫᱤᱠᱟᱛᱮᱜ ᱮᱸᱜ ᱨᱚᱯ ᱯᱚᱲ ᱟᱫᱚ ᱚᱱᱟ ᱫᱚ ᱦᱟᱸᱟᱜ ᱞᱟᱹᱭ ᱦᱩᱭᱩᱜ ᱠᱟᱱᱟ ᱚᱱᱮ ᱜᱤᱨᱟᱹ ᱤᱫᱤ ᱠᱟᱛᱮᱜ ᱞᱟᱝ ᱠᱟᱹᱴᱤᱡ ᱞᱟᱝ ᱨᱚᱯᱚᱲᱚᱜ-ᱟ᱾
ᱦᱳᱭ ᱦᱳᱭ ᱦᱳᱭ ᱟᱹᱰᱤ ᱱᱟᱯᱟᱭ ᱠᱟᱛᱷᱟᱢ ᱥᱟᱵ ᱨᱟᱠᱟᱵ ᱟᱠᱟᱫ ᱛᱟᱞᱟᱝ ᱟ ᱦᱟᱸᱜ᱾
ᱦᱳᱭ᱾ ᱟᱫᱚ ᱦᱟᱸᱜ ᱟᱵᱚ ᱦᱚᱸᱜ-ᱚᱭ ᱛᱚ ᱦᱟᱸᱜ ᱥᱟᱱᱛᱟᱲ ᱥᱟᱶᱛᱟ ᱨᱮᱦᱟᱸᱜ ᱟᱹᱰᱤ ᱞᱮᱠᱟᱱ ᱮ ᱜᱤᱨᱟᱹ ᱢᱮᱱᱟᱜ-ᱟ ᱦᱟᱸᱜ ᱟᱻ ᱚ ᱦᱚᱸ ᱢᱩᱞ ᱫᱚ ᱦᱟᱸᱜ ᱡᱟᱦᱟᱸ ᱯᱮ ᱞᱮᱠᱟᱱ ᱜᱤᱨᱟᱹ ᱢᱮᱱᱟᱜ ᱟᱠᱟᱫ ᱫᱚ᱾ ᱟ ᱟᱫᱚ ᱦᱟᱸᱜ ᱟ ᱦᱳᱭ ᱟᱫᱚ ᱢᱩᱞ ᱵᱟᱫ ᱠᱟᱛᱮᱜᱵ ᱦᱚ ᱟᱨᱦᱚᱸ ᱟᱭᱢᱟ ᱢᱮᱱᱟᱜ-ᱟ ᱚᱱᱠᱟ ᱢᱚᱬᱮ ᱞᱮᱠᱟᱱᱟᱜ ᱜᱤᱨᱟᱹ ᱢᱮᱱᱟᱜ-ᱟ᱾ ᱟᱫᱚ ᱜᱤᱨᱟᱹ ᱤᱫᱤ ᱠᱟᱛᱮᱫ ᱟᱻ ᱞᱟᱹᱭ ᱮᱜᱟᱹᱞᱤᱧ ᱟᱹᱵᱤᱱ ᱠᱤᱵᱤᱱ ᱵᱟᱲᱟᱭᱟ ᱚᱱᱠᱟ ᱮᱱᱛᱮᱫ ᱪᱮᱜ ᱞᱮᱠᱟᱱᱟᱜ ᱜᱤᱨᱟᱹ ᱚᱠᱟ ᱥᱚᱢᱚᱭ ᱚᱠᱟ ᱚᱠᱛᱚᱨ ᱨᱮ ᱮᱸ ᱞᱟᱜᱟᱜ-ᱟ ᱠᱟᱹᱴᱤᱡ ᱵᱤᱱ ᱞᱟᱹᱭ ᱞᱮᱠᱷᱟᱡ ᱠᱷᱟᱴ ᱴᱚ ᱢᱟᱪᱷᱟᱛᱮ ᱱᱟᱯᱟᱭ ᱠᱚᱜ-ᱟ ᱟᱹᱞᱤᱧ ᱦᱚᱞᱤᱧ ᱟᱻ ᱞᱟᱹᱭᱟᱵᱤᱱ ᱦᱟᱸᱜ ᱟᱫᱚ ᱚᱱᱟ ᱞᱟᱦᱟᱨᱮ ᱟᱹᱵᱤᱱᱟᱜ ᱢᱚᱪᱟ ᱠᱷᱚᱱ ᱮᱸ ᱱᱟᱥᱮ ᱟᱸᱡᱚᱢ ᱥᱟᱱᱟᱭᱮᱫ ᱞᱤᱧ ᱛᱟᱦᱮᱱ᱾
ᱟᱪᱪᱷᱟ ᱦᱳᱭ ᱟᱹᱰᱤ ᱱᱟᱯᱟᱭ ᱠᱩᱠᱞᱤ ᱵᱤᱱ ᱫᱚᱦᱚ ᱟ ᱟᱭᱢᱟ ᱥᱟᱨᱦᱟᱣ ᱞᱤᱧ ᱪᱟᱞ ᱟᱵᱤᱱ ᱠᱟᱱᱟ ᱚᱱᱟ ᱟᱹᱰᱤ ᱟᱵᱚ ᱫᱚ ᱱᱚᱜ-ᱚᱭ ᱡᱟᱦᱟᱱᱟᱜ ᱜᱮ ᱱᱚᱜ-ᱚᱭ ᱱᱟᱦᱟᱸᱜ ᱯᱮᱲᱟ ᱠᱚᱵᱚᱱ ᱱᱮᱶᱛᱟ ᱠᱚᱣᱟ ᱥᱮ ᱡᱟᱦᱟᱱᱟᱜ ᱜᱮ ᱱᱟᱦᱟᱜ ᱵᱚᱱ ᱫᱤᱱ ᱟᱠᱟᱜ-ᱟ ᱵᱚᱸᱜᱟ ᱵᱩᱩᱨ ᱟᱫᱚ ᱡᱮᱢᱚᱱ ᱟ ᱵᱚᱸᱜᱟ-ᱟᱜ ᱵᱩᱨᱩᱜ ᱞᱮᱠᱷᱟᱱ ᱞᱟᱹᱭ ᱞᱮᱠᱷᱟᱱ ᱫᱚ ᱚᱱᱟᱫᱚ ᱠᱟᱹᱴᱤᱡ ᱵᱷᱩᱞ ᱞᱤᱧ ᱞᱟᱹᱭ ᱠᱮᱜ-ᱟ᱾ ᱮᱸ ᱡᱟᱦᱟᱸ ᱫᱚ ᱱᱟᱦᱟᱸᱜ ᱵᱤᱦᱟ ᱵᱟᱯᱞᱟᱜ, ᱵᱷᱟᱸᱰᱟᱱ ᱟᱠᱚ ᱮᱢᱟᱱ ᱛᱮᱢᱟᱱ ᱦᱟᱸᱜ ᱦᱩᱭᱩᱜ-ᱟ ᱟᱫᱚ
ᱦᱮᱸ ᱦᱳᱭ᱾
ᱟᱫᱚ ᱚᱱᱠᱟᱛᱮ ᱧᱮᱞ ᱞᱮᱠᱷᱟᱱ ᱜᱤᱨᱟᱹ ᱫᱚ ᱱᱟᱦᱟᱸᱜ ᱵᱟᱨ ᱞᱮᱠᱟᱱᱟᱜ ᱜᱤᱨᱟᱹ᱾ ᱵᱟᱨ ᱞᱮᱠᱟᱱᱟᱜ ᱜᱤᱨᱟᱹ ᱫᱚ ᱱᱟᱦᱟᱸᱜ ᱢᱤᱫᱴᱟᱝ ᱫᱚ ᱚᱱᱟ
ᱦᱳᱭ᱾
ᱜᱤᱨᱟᱹ ᱡᱟᱦᱟᱸ ᱫᱚ ᱱᱟᱦᱟᱸᱜ ᱟᱨ ᱢᱤᱫᱴᱮᱱ ᱡᱟᱦᱟᱸ ᱜᱤᱨᱟᱹ ᱵᱚᱱ ᱞᱟᱹᱭᱟ ᱡᱟᱦᱟᱸ ᱫᱚ ᱚᱱᱮ ᱚᱲᱟᱜ ᱠᱚᱵᱚᱱ ᱫᱟᱞᱚᱵ ᱫᱚ ᱱᱟᱦᱟᱸᱜ ᱮᱱᱛᱮ ᱦᱩᱸ᱾ ᱡᱟᱦᱟᱸ ᱚᱲᱟᱜ ᱫᱟᱞᱚᱵ ᱥᱚᱢᱚᱭ ᱡᱟᱦᱟᱸᱟ ᱱᱟᱦᱟᱸᱜ ᱵᱟᱵᱮᱨ ᱛᱮᱵᱚᱱ ᱛᱚᱞ ᱜᱮᱭᱟ ᱮᱱᱛᱮ᱾ ᱚᱸᱰᱮ ᱜᱳᱛᱳᱭ ᱦᱳᱭ᱾ ᱟᱫᱚ ᱚᱱᱟ ᱜᱤᱨᱟᱹ ᱫᱚ ᱱᱟᱜ ᱚᱱᱟ ᱢᱤᱫᱴᱮᱱ ᱜᱤᱨᱟᱹ ᱫᱚ ᱡᱟᱦᱟᱸ ᱫᱚ ᱚᱲᱟᱜ ᱫᱟᱞᱚᱵ ᱥᱮ ᱚᱱᱟ ᱚᱲᱟᱜ ᱫᱟᱞᱚᱵ ᱥᱚᱢᱚᱭ ᱡᱟᱦᱟᱸ ᱵᱚᱱ ᱛᱚᱞᱟ, ᱚᱱᱟ ᱢᱟ ᱪᱟᱞᱟᱣᱮᱱ ᱜᱮ, ᱟᱫᱚ ᱟᱨᱦᱚᱸ ᱡᱟᱦᱟᱸ ᱥᱩᱭ ᱜᱤᱨᱟᱹ ᱮᱱᱛᱮ ᱱᱟᱜ ᱞᱤᱧ ᱞᱟᱹᱭ ᱠᱮᱫ ᱫᱚ ᱚᱱᱟ ᱫᱚ ᱱᱟᱜ ᱟᱨᱦᱚᱸ ᱚᱱᱠᱟ ᱟᱨᱦᱚᱸ ᱦᱟᱹᱴᱤᱧ ᱟᱠᱟᱱᱟ ᱡᱟᱦᱟᱸ ᱢᱤᱫᱴᱮᱱ ᱫᱚ ᱵᱟᱯᱞᱟ ᱜᱤᱨᱟᱹ ᱢᱤᱫᱴᱮᱱ ᱫᱚ ᱵᱷᱟᱸᱰᱟᱱ ᱜᱤᱨᱟᱹ ᱾
ᱦᱳᱭ, ᱦᱳᱭ ᱾
ᱟᱨ ᱡᱟᱦᱟᱸ ᱨᱮᱜᱮ ᱮᱱᱛᱮᱫ ᱟᱫᱚ ᱚᱸᱰᱮ ᱧᱮᱞᱚᱜ ᱠᱟᱱᱟ ᱡᱮ ᱦᱳᱭ, ᱵᱟᱯᱞᱟ ᱜᱤᱨᱟᱹ ᱨᱮᱫᱚ ᱱᱟᱜ ᱡᱟᱦᱟᱸ ᱫᱚ ᱟᱵᱚ ᱫᱚ ᱜᱤᱨᱟᱹ ᱵᱚᱱ ᱛᱚᱞᱟ ᱛᱚ ᱚᱱᱟ
ᱦᱳᱭ ᱾
ᱟᱨ ᱚᱱᱟ ᱜᱤᱨᱟᱹ ᱨᱮ ᱮᱱᱛᱮᱫ ᱦᱟᱸᱜ ᱢᱤᱫᱴᱟᱝ ᱯᱷᱩᱲᱩᱜ ᱨᱮ
ᱦᱳᱭ ᱾
ᱟᱫᱣᱟ ᱪᱟᱣᱞᱮ ᱫᱚ ᱦᱟᱸᱜ ᱵᱟᱝ ᱮᱱᱛᱮᱜ ᱤᱭᱟᱹ ᱞᱟᱹᱜᱤᱫ ᱫᱚ ‌ᱱᱟᱜ ᱟᱫᱣᱟ ᱪᱟᱣᱞᱮ ᱱᱟᱜ ᱵᱚᱱ ᱢᱮᱥᱟᱭᱟ ᱡᱟᱦᱟᱸ ᱫᱚ ᱱᱟᱜ ᱵᱟᱯᱞᱟ ᱞᱟᱹᱜᱤᱫ ᱾ ᱮᱱᱛᱮ, ᱵᱟᱯᱞᱟ ᱞᱟᱹᱜᱤᱫ ᱫᱚ ᱟᱫᱣᱟ ᱪᱟᱣᱞᱮ ᱵᱚᱱ ᱡᱮ ᱥᱟᱭᱟ ᱟᱨ ᱚᱱᱟ ᱵᱷᱟᱸᱰᱟᱱ ᱨᱮᱫᱚ ᱟᱵᱚ ᱫᱚ ᱱᱟᱦᱟᱜ ᱟᱸᱻ ᱛᱤᱠᱤ ᱪᱟᱣᱞᱮ ᱵᱚᱱ ᱢᱮᱥᱟᱭᱟ ᱡᱟᱦᱟᱸ ᱫᱚ ᱱᱟᱜ ᱜᱚᱡ ᱪᱟᱣᱞᱮ ᱦᱚᱸᱵᱚᱱ ᱢᱮᱛᱟᱜ ᱜᱮᱭᱟ ᱾ ᱦᱳᱭ, ᱟᱫᱚ ᱵᱟᱯᱞᱟ ᱜᱤᱦᱟᱹ ᱨᱮᱫᱚ ᱚᱸ ᱚᱱᱠᱟ ᱯᱮ ᱫᱤᱱ ᱵᱟᱝᱠᱷᱟᱱ ᱢᱚᱬᱮ ᱫᱤᱱ ᱞᱟᱹᱜᱤᱫ ᱢᱚᱬᱮ ᱫᱤᱱ ᱚᱱᱠᱟ ᱜᱤᱨᱟᱹ ᱱᱟᱦᱟᱜ ᱠᱚ ᱜᱟᱹᱴᱟ ᱾ ᱯᱮᱭᱟ ᱚᱸ ᱚᱱᱟ ᱫᱚ ᱥᱩᱛᱟᱹᱢ ᱛᱮ ᱱᱟᱦᱟᱜ ᱜᱤᱨᱟᱹ ᱫᱚᱠᱚ ᱜᱟᱹᱴᱟ ᱾ ᱟᱫᱚ ᱚᱱᱟ ᱥᱩᱛᱟᱹᱢ ᱫᱚ ᱚᱱᱟ ᱥᱩᱛᱟᱹᱢ ᱛᱮᱜᱮ ᱟᱫᱚ ᱟᱸ ᱟᱨ ᱚᱱᱟ ᱫᱚ
ᱦᱳᱭ ᱾
ᱦᱮᱞᱳ!
ᱦᱚᱸ ᱞᱟᱹᱭᱵᱤᱱ ᱾
ᱚᱱᱠᱟ ᱡᱮᱢᱚᱱ ᱯᱤᱭᱟ ᱦᱚᱸᱠᱚ ᱛᱚᱞ
ᱦᱳᱭ ᱾
ᱟᱪᱪᱷᱟ, ᱦᱳᱭ ᱾
ᱟᱫᱚ ᱚᱱᱟ ᱤᱭᱟᱹ ᱡᱮᱢᱚᱱ ᱚᱱᱟ ᱫᱤᱱ ᱠᱚ ᱥᱮᱴᱮᱨ ᱦᱤᱡᱩᱜ ᱦᱩᱭᱩᱜᱼᱟ ᱪᱮᱫ ᱞᱮᱠᱟ ᱡᱮᱢᱚᱱ ᱢᱤᱫᱴᱮᱱ ᱢᱮᱱᱟᱜᱼᱟ ᱟᱫᱚ ᱡᱮᱢᱚᱱ ᱟ ᱥᱮᱸᱫᱽᱨᱟ ᱜᱤᱨᱟᱹ ᱨᱮᱱᱟᱜ ᱫᱚ ᱡᱮᱢᱚᱱ ᱟᱸ ᱛᱤᱱᱟᱹᱜ ᱫᱤᱱ ᱨᱮ ᱦᱟᱜ ᱠᱚ ᱥᱮᱸᱫᱽᱨᱟᱭᱟ ᱛᱟᱦᱞᱮ ᱚᱱᱠᱟᱜᱮ ᱚᱱᱮ ᱟᱹᱛᱩ ᱢᱟᱺᱡᱷᱤ ᱱᱟᱦᱟᱜ ᱠᱚ ᱮᱢᱟᱭᱟ ᱫᱤᱥᱚᱢ ᱡᱩᱫᱤ ᱥᱮᱸᱫᱽᱨᱟ ᱠᱚ ᱪᱟᱞᱟᱜᱼᱟ, ᱟᱫᱚ ᱚᱱᱟ ᱟᱜᱟᱹ ᱜᱤᱨᱟᱹ ᱫᱚ ᱚᱱᱟ ᱥᱟᱛ ᱫᱤᱱ ᱢᱤᱫ ᱫᱤᱱ ᱠᱟᱛᱮᱫ ᱢᱤᱫᱴᱟᱝ ᱦᱟᱸᱜ ᱠᱚ ᱜᱟᱹᱴ ᱫᱚᱠᱚ ᱨᱟᱲᱟᱭᱟ ᱠᱚ ᱚᱱᱠᱟ ᱠᱚ ᱞᱟᱹᱭᱟ ᱾ ᱟᱫᱚ ᱟᱹᱞᱤᱧ ᱢᱟ ᱚᱱᱠᱟ ᱫᱚ ᱜᱤᱨᱟᱹ ᱧᱮᱞ ᱫᱚᱞᱤᱧ ᱧᱮᱞ ᱟᱠᱟᱜᱼᱟ ᱟᱫᱚ ᱦᱟᱜ ᱜᱤᱨᱟᱹ ᱞᱟᱹᱭ ᱠᱚᱢᱟ ᱵᱟᱵᱟ ᱦᱚᱲ ᱠᱚᱜᱮ ᱠᱚ ᱪᱟᱞᱟᱜᱼᱟ᱾ ᱟᱫᱚ ᱱᱟᱦᱟᱜ ᱩᱱᱟᱹᱜ ᱫᱚ ᱮᱻ ᱵᱟᱲᱟᱭ ᱫᱚ ᱵᱟᱲᱟᱭ ᱠᱟᱱ ᱨᱮᱦᱚᱸ
ᱦᱳᱭ, ᱦᱮᱸ ᱵᱩᱡᱟᱹᱣ ᱠᱮᱜᱼᱟ ᱞᱤᱧ ᱮᱻ ᱟᱹᱰᱤ ᱱᱟᱯᱟᱭ ᱠᱟᱛᱮᱫ ᱵᱤᱱ ᱮ ᱞᱟᱹᱭ ᱟᱸᱡᱚᱢ ᱟᱫ ᱞᱤᱧᱟᱹ ᱾ ᱟᱫᱚ ᱦᱳᱭ ᱟᱫᱚ ᱦᱳᱭ ᱾ ᱟᱫᱚ ᱦᱟᱸᱜ ᱟᱹᱞᱤᱧ ᱦᱚᱸ ᱦᱟᱸᱜ ᱚᱱᱠᱟ ᱱᱟᱥᱮ ᱱᱟᱥᱮ ᱫᱚᱞᱤᱧ ᱟ ᱵᱟᱰᱟᱭ ᱜᱮᱭᱟ ᱦᱟᱸᱜ ᱾ ᱟᱫᱚ ᱦᱳᱭ ᱟᱫᱚ ᱠᱟᱹᱴᱤᱡ ᱞᱤᱧ ᱞᱟᱹᱭ ᱥᱟᱰᱮ ᱟᱸᱡᱚᱢᱟᱵᱤᱱ ᱜᱮ ᱦᱟᱸᱜ ᱾ ᱟᱫᱚ ᱟᱹᱵᱤᱱ ᱦᱚᱸᱵᱤᱱ ᱞᱟᱹᱭ ᱠᱮᱫ ᱜᱮᱭᱟ ᱟᱹᱰᱤ ᱞᱮᱠᱟᱱ ᱜᱤᱨᱟᱹᱜᱮ ᱦᱳᱭ᱾ ᱟᱫᱚ ᱟᱹᱞᱤᱧ ᱦᱟᱸᱟᱜ ᱚᱠᱟ ᱞᱮᱠᱟ ᱵᱷᱟᱵ ᱛᱮᱞᱤᱧ ᱦᱳᱭ ᱦᱳᱭ᱾
ᱦᱳᱭ᱾
ᱟᱫᱚ ᱟᱹᱞᱤᱧ ᱦᱟᱸᱜ ᱱᱚᱝᱠᱟᱞᱤᱧ ᱵᱟᱰᱟᱭᱟ ᱦᱟᱸᱜ ᱮ ᱜᱤᱨᱟᱹ ᱫᱚ ᱱᱟᱦᱜ ᱢᱟᱱᱮ ᱟᱹᱰᱤ ᱞᱮᱠᱟᱱᱟᱜ ᱜᱮ ᱢᱮᱱᱟᱜᱼᱟ ᱵᱟᱝ ᱫᱚ ᱵᱟᱝ᱾ ᱟᱫᱚ ᱮ ᱡᱟᱦᱟᱸ ᱢᱩᱞ ᱮᱱᱛᱮᱫ ᱢᱩᱲᱩᱫ ᱢᱩᱲᱩᱫ ᱜᱤᱨᱟᱹ᱾ ᱚᱱᱟ ᱫᱚ ᱦᱟᱸᱜ ᱯᱮᱭᱟ ᱵᱷᱟᱜᱽ ᱨᱮᱠᱚ ᱵᱷᱟᱜᱽ ᱠᱟᱜᱼᱟ᱾ ᱦᱳᱭ ᱢᱤᱫᱴᱟᱝ ᱫᱚ ᱦᱟᱸᱜ ᱦᱩᱭᱩᱜ ᱠᱟᱱᱟ ᱢᱤᱫᱴᱟᱱ ᱫᱚ ᱦᱟᱸᱜ ᱦᱩᱭᱩᱜ ᱠᱟᱱᱟ ᱥᱩᱛᱟᱹᱢ ᱜᱤᱨᱟᱹ ᱦᱳᱭ᱾ ᱟᱨ ᱫᱚᱥᱟᱨ ᱫᱚ ᱦᱟᱜ ᱦᱩᱭᱩᱜ ᱠᱟᱱᱟ ᱥᱟᱨᱡᱚᱢ ᱜᱤᱨᱟᱹ ᱟᱨ ᱛᱮᱥᱟᱨ ᱫᱚ ᱦᱟᱸᱜ ᱦᱩᱭᱩᱜ ᱠᱟᱱᱟ ᱠᱟᱱᱟ ᱦᱚᱸᱜ-ᱚᱭ ᱵᱷᱟᱰᱟᱱ ᱜᱤᱨᱟᱹ᱾ ᱟᱫᱚ ᱦᱟᱸᱜ ᱱᱚᱜᱼᱚ ᱱᱚᱣᱟ ᱠᱚ ᱯᱤᱭᱟ ᱦᱟᱹᱴᱤᱧ ᱠᱷᱚᱱᱟᱜ ᱜᱮ ᱦᱟᱸᱜ ᱟᱨᱦᱚᱸ ᱟᱹᱰᱤ ᱞᱮᱠᱟᱱᱟᱜ ᱠᱚ ᱠᱟᱜ-ᱟ ᱡᱮᱢᱚᱱ ᱚ ᱵᱟᱹᱞᱤᱧ ᱞᱟᱹᱭ ᱠᱮᱫ ᱦᱳᱭ᱾
ᱚ ᱢᱩᱪᱟᱹᱫ ᱨᱮᱱᱟᱜ ᱜᱤᱨᱟᱹ ᱱᱟᱦᱟᱜ ᱵᱟᱞᱤᱧ ᱟᱸᱚᱢ ᱧᱟᱢ ᱞᱮᱜ-ᱟ ᱠᱟᱹᱴᱤᱡ ᱞᱤᱧ ᱠᱮᱪᱮᱫ ᱠᱮᱫ ᱵᱤᱱᱟ, ᱫᱚᱥᱨᱟ ᱠᱟᱹᱴᱤᱡ ᱵᱤᱱ ᱞᱟᱹᱭ ᱞᱮᱠᱷᱟᱱ ᱱᱟᱯ
ᱟᱪᱪᱷᱟ, ᱦᱳᱭ ᱦᱳᱭ ᱞᱟᱹᱭᱮᱜ ᱞᱤᱧ ᱡᱟᱦᱟᱸ ᱚ ᱯᱚᱭᱞᱳ ᱨᱮᱞᱤᱧ ᱞᱟᱹᱭ ᱠᱮᱫ ᱫᱚ ᱡᱟᱦᱟᱸ ᱥᱟᱨᱡᱚᱢ ᱜᱤᱨᱟᱹ ᱚᱱᱟ ᱢᱤᱫᱴᱟᱝ ᱟᱨ ᱫᱚᱥᱟᱨ ᱫᱚ ᱦᱩᱭᱩᱜ ᱠᱟᱱᱟ ᱦᱟᱸᱜ ᱠᱷᱟᱱ ᱚ ᱥᱩᱛᱟᱹᱢ ᱜᱤᱨᱟᱹ ᱟᱨ ᱛᱮᱥᱟᱨ ᱨᱮᱱᱟᱜ ᱡᱟᱦᱟᱸ ᱚᱱᱟ ᱫᱚ ᱦᱟᱸᱜ ᱦᱳᱭᱳᱜ ᱠᱟᱱᱟ ᱵᱷᱟᱸᱰᱟᱱ ᱜᱤᱨᱟᱹ᱾ ᱟᱫᱚ ᱱᱚᱣᱟ ᱜᱤᱨᱟᱹ ᱠᱷᱚᱱ ᱜᱮ ᱦᱟᱸᱜ ᱟᱹᱰᱤ ᱞᱮᱠᱟ ᱦᱟᱹᱴᱤᱧ ᱟᱠᱟᱱᱟ, ᱮ ᱡᱮᱢᱚᱱ ᱯᱳᱭᱞᱳ ᱨᱮᱱᱟᱜ ᱞᱤᱧ ᱞᱟᱹᱭ ᱠᱮᱜᱼᱟ ᱥᱟᱨᱡᱚᱢ ᱜᱤᱨᱟᱹ, ᱚᱱᱟ ᱫᱚ ᱦᱟᱸᱜ ᱥᱟᱨᱡᱚᱢ ᱜᱤᱨᱟᱹ ᱫᱚ ᱦᱟᱸᱜ ᱥᱟᱨᱡᱚᱢ ᱜᱤᱨᱟᱹ ᱠᱷᱚᱱ ᱜᱮ ᱦᱟᱸᱜ ᱚᱱᱟ ᱫᱚ ᱱᱚᱝᱠᱟ ᱡᱚᱠᱷᱚᱱ ᱟᱵᱚ ᱥᱟᱱᱛᱟᱲ ᱥᱟᱶᱛᱟᱨᱮ ᱡᱟᱦᱟᱸᱱᱟᱜ ᱡᱮᱢᱚᱱ ᱢᱟᱺᱡᱷᱤ ᱯᱟᱨᱜᱟᱱᱟ ᱢᱚᱦᱚᱞ ᱠᱤᱱᱵᱟ ᱟᱵᱚ ᱫᱤᱥᱚᱢ ᱨᱮ ᱡᱟᱦᱟᱸᱱᱟᱜ ᱡᱟᱦᱟᱸ ᱛᱤᱱᱟᱹᱜ ᱥᱟᱱᱛᱟᱲ ᱠᱚ ᱫᱩᱠ ᱠᱟᱱ ᱫᱚ ᱟᱫᱚ ᱚᱱᱟ ᱠᱚ ᱚᱱᱟ ᱫᱩᱠᱷ ᱠᱷᱚᱱᱟᱜ ᱵᱟᱧᱪᱟᱜ ᱞᱟᱹᱜᱤᱫ ᱛᱮ ᱡᱟᱦᱟᱸ ᱨᱮ ᱢᱤᱫᱴᱷᱮᱱ ᱜᱮ ᱦᱟᱸᱜ ᱡᱟᱦᱟᱸ ᱫᱚ ᱦᱚᱦᱚᱣ ᱟᱠᱟᱫ ᱫᱚᱠᱚ ᱡᱷᱚᱛᱚ ᱦᱚᱲ ᱜᱮ ᱫᱤᱥᱚᱢ ᱯᱟᱨᱜᱟᱱᱟ, ᱫᱤᱥᱚᱢ ᱨᱮᱱ ᱡᱟᱦᱟᱸ ᱛᱤᱱᱟᱹᱜ ᱢᱟᱹᱡᱷᱤ ᱜᱚᱰᱮᱛ ᱢᱮᱱᱟᱜ ᱟᱠᱚᱫᱚ, ᱟᱫᱚ ᱱᱩᱜᱼᱩ ᱱᱩᱠᱩ ᱵᱟᱰᱟᱭ ᱦᱚᱪᱚ ᱞᱟᱹᱜᱤᱫ ᱛᱮᱜᱮ ᱚᱱᱟ ᱡᱟᱦᱟᱸ ᱥᱟᱨᱡᱚᱢ ᱜᱤᱨᱟᱹ ᱱᱚᱣᱟ ᱫᱚ ᱦᱟᱸᱜ ᱠᱚ ᱟᱥᱮᱱᱟ ᱟᱨᱠᱤ ᱦᱳᱭ ᱵᱷᱮᱡᱟᱭᱟᱠᱚ᱾ ᱱᱚᱣᱟ ᱟᱹᱛᱩ ᱠᱷᱚᱱᱟᱜ ᱦᱟᱱᱟ ᱟᱛ ᱛᱩ ᱦᱟᱱᱟ ᱟᱛᱩ ᱠᱷᱚᱱᱟᱜ ᱱᱚᱣᱟ ᱟᱛᱩ, ᱦᱟᱱᱟ ᱢᱩᱦᱡᱷᱟᱹ ᱠᱷᱚᱱᱟᱜ ᱱᱚᱣᱟ ᱢᱩᱦᱡᱷᱟᱹ᱾ ᱚᱱᱟ ᱫᱚ ᱦᱟᱸᱜ ᱚᱱᱟ ᱥᱟᱨᱡᱚᱢ ᱜᱤᱨᱟᱹ ᱛᱟᱞᱟᱛᱮ ᱦᱟᱸᱜ ᱠᱚ ᱵᱟᱰᱟᱭ ᱦᱚᱪᱚ ᱠᱚᱣᱟ ᱜᱚᱴᱟ ᱦᱳᱭ ᱦᱳᱭ᱾ ᱚᱱᱟ ᱫᱚ ᱚᱱᱠᱟ ᱟᱨ ᱫᱚᱥᱟᱨᱟᱜ ᱡᱟᱦᱟᱸ ᱞᱤᱧ ᱞᱟᱹᱭ ᱞᱟᱹᱭ ᱠᱮᱜᱼᱟ ᱥᱩᱛᱟᱹᱢ ᱜᱤᱨᱟᱹ᱿ ᱚᱱᱟ ᱫᱚ ᱦᱟᱸᱜ ᱱᱚᱝᱠᱟ ᱛᱟᱹᱢ ᱜᱤᱨᱟᱹ ᱠᱷᱚᱱᱟᱜ ᱜᱮ ᱦᱟᱸᱜ ᱟᱹᱰᱤ ᱞᱮᱠᱟᱱᱟᱜ ᱦᱟᱹᱴᱤᱧᱚᱜ ᱠᱟᱱᱟ ᱦᱚᱸᱜ-ᱚᱭ ᱡᱟᱦᱟᱸ ᱵᱤᱱ ᱞᱟᱹᱭ ᱠᱮᱜᱼᱟ ᱥᱚᱭ ᱜᱤᱨᱟᱹ ᱛᱟᱯᱚᱨᱮ ᱦᱳᱭ ᱥᱚᱭ ᱜᱤᱨᱟᱹ᱾ ᱥᱳᱭ ᱜᱤᱨᱟᱹ ᱟᱨ ᱢᱤᱫᱴᱟᱝ ᱫᱚ ᱦᱩᱭᱩᱜ ᱠᱟᱱᱟ ᱩᱰᱟᱹᱱ ᱜᱤᱨᱟᱹ, ᱟᱨᱦᱚᱸ ᱱᱚᱣᱟ ᱛᱚ ᱦᱟᱸᱜ ᱱᱚᱝᱠᱟ ᱥᱳᱭ ᱜᱤᱨᱟᱹ ᱫᱚᱠᱚ ᱦᱳᱭᱳᱜ ᱠᱟᱱᱟ ᱮᱸ ᱵᱟᱯᱞᱟ ᱚᱠᱛᱚ ᱡᱟᱦᱟᱸ ᱫᱚ ᱦᱟᱸᱜ ᱠᱩᱲᱤ ᱚᱲᱟᱜ ᱨᱮ᱾ ᱡᱟᱦᱟᱸ ᱜᱤᱨᱟᱹ ᱠᱚ ᱛᱚᱞᱮᱫ ᱫᱚ ᱦᱟᱸᱜ ᱚᱱᱟ ᱫᱚ ᱦᱟᱸᱜ ᱥᱳᱭ ᱜᱤᱨᱟᱹ ᱠᱚ ᱢᱮᱛ ᱛᱟᱜᱼᱟ᱾ ᱡᱟᱦᱟᱸ ᱠᱩᱲᱤ ᱚᱲᱟᱜ ᱨᱮ ᱛᱚᱞ ᱠᱟᱛᱮᱫ ᱠᱚᱲᱟ ᱚᱲᱟᱜ ᱠᱚ ᱵᱷᱮᱡᱟᱭᱟ ᱚᱱᱟ ᱫᱚ ᱦᱟᱸᱜ ᱥᱳᱭ ᱜᱤᱨᱟᱹ᱾
ᱟᱪᱪᱷᱟ ᱦᱳᱭ ᱦᱳᱭ᱾
ᱠᱚᱲᱟ ᱚᱲᱟᱜ ᱠᱷᱚᱱ ᱡᱟᱦᱟᱸᱭ ᱠᱩᱲᱤ ᱚᱲᱟᱜ ᱦᱟᱸᱜ ᱠᱚ ᱵᱷᱮᱡᱟᱭᱮᱫ ᱫᱚ ᱛᱚᱞ ᱠᱟᱛᱮ᱾ ᱚᱱᱟ ᱫᱚ ᱦᱟᱸᱜ ᱩᱰᱟᱹᱱ ᱜᱤᱨᱟᱹ ᱠᱚ ᱢᱮᱛᱟᱜ ᱠᱟᱱᱟ ᱦᱳᱭ ᱦᱚ ᱟᱫᱚ ᱦᱳᱭ ᱚᱱᱟ ᱫᱚ ᱦᱟᱸᱜ ᱚᱱᱟ ᱥᱩᱫ ᱛᱟᱹᱢ ᱜᱤᱨᱟᱹ ᱨᱮᱱᱟᱜ ᱦᱟᱹᱴᱤᱧ ᱜᱤᱞᱤᱧ ᱞᱟᱹᱭ ᱠᱮᱫ-ᱟ ᱵᱟᱨᱭᱟ ᱥᱳᱭ ᱜᱤᱨᱟᱹ ᱟᱨ
ᱦᱳᱭ ᱦᱳᱭ ᱟᱪᱪᱷᱟ ᱟᱪᱪᱷᱟ
ᱛᱮᱥᱟ ᱦᱳᱭ ᱟᱨ ᱛᱮᱥᱟᱨᱟᱜ ᱡᱟᱦᱟᱸ ᱞᱤᱧ ᱟ ᱞᱟᱹᱭ ᱠᱮᱫ ᱫᱚ ᱵᱷᱟᱸᱰᱟᱱ ᱜᱤᱨᱟᱹ ᱚᱱᱟ ᱫᱚ ᱦᱟᱸᱜ ᱵᱟᱭ ᱦᱟᱹᱴᱤᱧᱚᱜ ᱠᱟᱱᱟ ᱚᱱᱟ ᱫᱚ ᱦᱟᱸᱜ ᱢᱤᱫᱴᱟᱝ ᱜᱮ ᱛᱟᱦᱮᱸᱱ ᱠᱟᱱᱟ ᱵᱷᱟᱸᱰᱟᱱ ᱜᱮ
ᱛᱟᱦᱮᱸᱱ ᱠᱟᱱᱟ ᱦᱳᱭ ᱚᱠᱚᱭ ᱚᱲᱟᱜ ᱨᱮ ᱱᱟᱦᱟᱜ ᱠᱚ ᱜᱚᱡ ᱜᱩᱨ ᱟᱠᱟᱱ ᱦᱳᱭ ᱥᱮ ᱱᱟᱦᱱᱟᱜ ᱠᱚ ᱫᱩᱠ ᱠᱟᱱ ᱟᱫᱚ ᱩᱱᱠᱩ ᱚᱲᱟᱜ ᱨᱮᱜᱮᱛᱚ ᱱᱟᱜ ᱚᱱᱟ ᱜᱤᱨᱟᱹ ᱫᱚ ᱛᱚᱞᱚᱜ-ᱟ᱾
ᱦᱳᱭ ᱚᱱᱟ ᱫᱚ ᱚᱱᱠᱟ ᱦᱟᱹᱴᱤᱧ ᱫᱚ ᱦᱟᱸᱜ ᱵᱟᱭ ᱜᱟᱱᱚᱜ ᱠᱟᱱᱟ ᱵᱷᱟᱸᱰᱟᱱ ᱜᱤᱨᱟᱹ ᱫᱚ ᱦᱟᱸᱜ ᱵᱷᱟᱸᱰᱟᱱ ᱨᱮᱜᱮ᱾ ᱦᱳᱭ ᱦᱚᱸᱜᱚᱱ ᱜᱮ ᱦᱟᱸᱜ ᱟᱫᱚᱞᱤᱧ ᱵᱟᱲᱟᱭᱟ ᱮᱱᱛᱮᱫ ᱟᱹᱞᱤᱧ ᱪᱮᱫ ᱞᱮᱠ ᱠᱟᱞᱤᱧ ᱵᱟᱲᱟᱭᱟ ᱚᱱᱠᱟ ᱜᱮᱞᱤᱧ ᱞᱟᱹᱭ ᱟᱸᱡᱚᱢᱟᱫ ᱵᱤᱱᱟ ᱮᱱᱛᱮᱫ ᱵᱷᱟᱰᱟᱜ ᱮᱱᱟ
ᱟ ᱦᱳᱭ ᱦᱳᱭ ᱦᱳᱭ ᱟᱹᱰᱤ ᱱᱟᱯᱟᱭ ᱱᱟᱦᱟᱜ ᱵᱤᱱ ᱟᱸᱡᱚᱢᱟᱫ ᱞᱤᱧᱟᱹ ᱟᱫᱚ ᱟᱹᱞᱤᱧ ᱫᱚ ᱦᱚᱭᱛᱚ ᱱᱟᱦᱟᱜ ᱩᱱᱟᱹᱜ ᱟ ᱯᱟᱨᱪᱷᱟ ᱥᱟᱦᱤᱡ ᱫᱚ ᱵᱟᱹᱞᱤᱧ ᱞᱟᱹᱭ ᱠᱟᱜᱵᱤᱱᱟ ᱦᱟᱸᱜ ᱠᱷᱟᱴᱚ ᱢᱟᱪᱷᱟ ᱛᱮᱞᱤᱧ ᱞᱟᱹᱭ ᱠᱮᱜ-ᱟ ᱟᱫᱚ ᱚ ᱦᱚᱭᱛᱳ ᱟᱫ ᱛᱩᱫ ᱱᱟᱜ ᱞᱤᱧ ᱞᱟᱹᱭ ᱠᱟᱜ-ᱟ᱾ ᱠᱤᱱᱛᱩ ᱟᱹᱵᱤᱱ ᱫᱚ ᱟᱹᱰᱤ ᱪᱮᱦᱮᱨᱟ ᱦᱱᱟᱜ ᱟ ᱜᱩᱪᱷᱟᱹ ᱜᱩᱪᱷᱤ ᱥᱟᱦᱤᱡ ᱵᱮᱱ ᱞᱟᱹᱭ ᱟᱡᱸᱡᱚᱢᱫ ᱞᱤᱧᱟᱹ ᱮᱱᱛᱮ᱾
ᱦᱳᱭ ᱦᱚᱭ ᱚᱱᱠᱟ ᱜᱮ ᱟᱫᱚ ᱥᱟᱫ ᱥᱟᱱᱛᱟᱲ ᱥᱟᱶᱛᱟ ᱨᱮᱱᱟᱜ ᱫᱚ ᱦᱟᱸᱜ ᱜᱤᱨᱟᱹ ᱫᱚ ᱦᱟᱸᱜ ᱢᱮᱱᱟᱜ ᱜᱮᱭᱟ ᱦᱳᱭ᱾
ᱦᱳᱭ ᱟᱵᱚ ᱫᱚ ᱚᱱᱟ ᱡᱟᱦᱟᱸ ᱱᱟᱜ ᱜᱮ ᱯᱮᱲᱟ ᱠᱚᱫᱚ ᱱᱮᱰᱟ ᱟᱠᱚ ᱠᱷᱟᱱ ᱵᱚᱱ ᱦᱟᱸᱜ ᱚᱱᱟ ᱜᱤᱨᱟᱹ ᱛᱟᱞᱟ ᱛᱮᱜᱮ ᱱᱟᱦᱟᱸᱜ ᱵᱚᱱ ᱱᱮᱣᱛᱟ ᱠᱚᱣᱟ ᱵᱟᱝ ᱥᱮ?
ᱦᱳᱭ ᱦᱳᱭ ᱮᱠᱫᱚᱢ ᱜᱤᱨᱟᱹ ᱪᱷᱟᱲᱟ ᱜᱮ ᱦᱟᱸᱜ ᱟᱵᱚᱣᱟᱜ ᱫᱚ ᱵᱤᱦᱟᱹ ᱵᱟᱯᱞᱟ ᱥᱮ ᱜᱚᱡ ᱜᱩᱨᱩ ᱡᱟᱦᱟᱱᱟᱜ ᱜᱮ ᱵᱤ ᱪᱟᱨ ᱟᱪᱟᱨ ᱵᱤᱱ ᱞᱟᱹᱭ ᱠᱮᱫ ᱜᱤᱨᱟᱹ ᱠᱷᱚᱱᱟᱜ ᱜᱮ ᱦᱳᱭ᱾ ᱮᱠᱫᱚᱢ ᱜᱤᱨᱟᱹ ᱠᱷᱚᱱᱟᱜ ᱜᱮ ᱮᱫ ᱛᱚᱦᱚᱵ ᱦᱳᱭ ᱦᱳᱭ᱾
ᱢᱟᱱᱮ ᱟᱵᱚ ᱫᱚ ᱱᱟᱦᱟᱜ ᱚᱱᱟ ᱫᱚ ᱢᱤᱫᱴᱟᱝ ᱥᱚᱱᱢᱟᱱ᱾ ᱡᱟᱦᱟᱸ ᱫᱚ ᱵᱟᱯᱞᱟ ᱜᱤᱨᱟᱹ ᱨᱮᱫᱚ ᱟᱨ ᱚᱱᱟ ᱥᱟᱥᱟᱝ ᱦᱟᱜ ᱚᱱᱟ ᱜᱤᱨᱟᱹ ᱨᱮᱱᱟᱜ ᱢᱩᱪᱟᱹᱫ ᱨᱮ ᱱᱟᱦᱟᱜ ᱚᱱᱟ ᱜᱤᱨᱟᱹ ᱨᱮᱱᱟᱜ ᱚᱱᱟ ᱡᱟᱦᱟᱸ ᱥᱩᱛᱟᱹᱢ ᱨᱮᱱᱟᱜ ᱠᱚ ᱥᱟᱥᱟᱝ ᱦᱟᱸᱜ ᱠᱚ ᱡᱚᱫ ᱫᱟᱜ ᱫᱚ ᱡᱮᱢᱚᱱ᱾ ᱚᱱᱟ ᱫᱚ ᱦᱟᱜ ᱵᱟᱯ ᱠᱤᱨᱟᱹ ᱟᱫᱚ ᱦᱳᱭ ᱟᱵᱚ ᱫᱚ ᱱᱚᱜᱚᱭ ᱱᱚᱝᱠᱟ ᱟᱹᱰᱤ ᱪᱮᱦᱨᱟ ᱢᱤᱫᱴᱮ ᱴᱟᱝ ᱟᱹᱨᱤ ᱪᱟᱹᱞᱤ ᱠᱚ ᱢᱮᱱᱟᱜ ᱛᱟᱵᱚᱱᱟ ᱚᱱᱟ ᱠᱚ ᱤᱧᱫᱚᱧ ᱮᱠᱫᱚᱢᱮᱧ ᱠᱩᱥᱤᱭᱟᱜ-ᱟ ᱫᱚᱢᱮ ᱜᱮ᱾
ᱮᱠᱫᱚᱢ ᱟᱹᱰᱤ ᱜᱚᱨᱚ ᱜᱮ ᱵᱩᱡᱷᱟᱹᱜ ᱦᱟᱹ ᱢᱟᱱᱮ ᱥᱟᱱᱛᱟᱲ ᱦᱚᱭᱛᱮ ᱱᱚᱝᱠᱟᱱᱟᱜ ᱦᱳᱭ᱾
ᱟᱨ ᱡᱚᱛᱚ ᱠᱷᱚᱱᱟᱜ ᱨᱟᱹᱥᱠᱟᱹ ᱫᱚ ᱵᱩᱡᱷᱟᱹᱜ-ᱟ᱾ ᱮᱴᱟᱜ ᱦᱚᱲ ᱠᱷᱚᱱᱟᱜ ᱥᱮ ᱩᱱᱠᱩ ᱠᱷᱚᱱᱟᱜ ᱫᱚ ᱟᱵᱚ ᱫᱚ ᱟᱹᱰᱤ ᱡᱩᱢᱤᱫ ᱜᱮ ᱢᱮᱱᱟᱜ ᱵᱚᱱᱟ ᱧᱮᱞ ᱞᱟᱹᱭ ᱞᱮᱠᱷᱟᱱ ᱫᱚ ᱵᱟᱝ ᱥᱮ᱾ ᱟᱨ ᱡᱷᱚᱛ ᱛᱚ ᱦᱚᱲ ᱜᱮ ᱜᱚᱲᱚ ᱜᱚᱯᱚᱲᱚ ᱥᱮ ᱢᱮᱞᱟ ᱢᱮᱥᱟ ᱠᱟᱛᱮ ᱚᱱᱠᱟ ᱟᱜ ᱵᱚᱱ
ᱦᱳᱭ ᱦᱳᱭ ᱟᱫᱚᱞᱤᱧ ᱮ ᱟᱨᱦᱚᱸ ᱢᱤᱫᱴᱟᱝ ᱫᱤᱥᱟᱹ᱾ ᱠᱮᱜ-ᱟ ᱞᱤᱧ ᱠᱩᱠᱞᱤ ᱜᱮ ᱦᱟᱸᱜ ᱟᱫᱚ ᱦᱳᱭ ᱛᱤᱱᱟᱹᱜ ᱴᱟ ᱵᱤᱱ ᱫᱟᱲᱮᱭᱟᱜ-ᱟ ᱛᱮᱞᱟ ᱨᱩᱣᱟᱹᱲ ᱟᱹᱞᱤᱧ ᱵᱤᱱ ᱟᱫᱚ ᱦᱟᱸᱜ ᱟᱹᱞᱤᱧ ᱦᱚᱸ ᱚᱠᱟ ᱞᱮᱠᱟᱞᱤᱧ ᱜᱟᱱ ᱦᱟᱸᱜ ᱚᱱᱠᱟ ᱜᱮᱞᱤᱧ ᱨᱩᱣᱟᱹᱲ ᱟᱵᱤᱱᱟ᱾ ᱟᱫᱚ ᱦᱟᱸᱜ ᱠᱩᱠᱞᱤ ᱫᱚ ᱦᱟᱸᱜ ᱦᱳᱭ ᱟᱫᱚ ᱱᱚᱝᱠᱟ᱾ ᱦᱳᱭ ᱟᱫᱚ ᱦᱚᱜ ᱚᱭ ᱡᱟᱦᱟᱸ ᱜᱤᱨᱟᱹ ᱠᱚ ᱛᱚᱞᱟ ᱟᱫᱚ ᱦᱟᱸᱜ ᱵᱷᱟᱸᱰᱟᱱ ᱜᱤᱨᱟᱹ ᱥᱮ ᱵᱟᱯᱞᱟ ᱜᱤᱨᱟᱹ ᱨᱮ ᱦᱟᱸᱜ ᱟᱹᱰᱤ ᱞᱮᱠᱟᱱᱟᱜ ᱜᱮᱠᱚ ᱛᱚᱞᱟ᱾ ᱟᱫᱚ ᱦᱟᱸᱜ ᱪᱮᱫ ᱞᱮᱠᱟ ᱠᱚ ᱛᱚᱞᱟ ᱠᱟᱹᱴᱤᱡ ᱵᱤᱱ ᱵᱟᱰᱟᱭᱟ ᱪᱮᱫ ᱠᱚ ᱢᱮᱥᱟ ᱠᱟᱛ ᱛᱮᱫ ᱚᱠᱟ ᱠᱚ ᱥᱟᱠᱟᱢ ᱟᱛᱮᱫ ᱠᱚ ᱛᱚᱞᱟ ᱵᱟᱰᱟᱭ ᱟᱵᱤᱱ᱾ ᱠᱟᱹᱴᱤᱡ ᱵᱤᱱ ᱞᱟᱹᱭ ᱟᱸᱡᱚᱢ ᱟᱹᱞᱤᱧ ᱠᱷᱟᱱ ᱱᱟᱯᱟᱭ ᱠᱚᱜ-ᱟ᱾
ᱟᱨ ᱠᱟᱹᱴᱤᱡ ᱱᱟᱜ ᱟᱨ, ᱱᱟᱥᱮ ᱫᱷᱟᱨᱟ ᱚᱱᱟ ᱜᱮᱫ ᱜᱮᱫ ᱟᱸᱡᱚᱢ ᱮᱱ ᱛᱟᱵᱮᱱᱟ ᱛᱚ, ᱟᱫᱚ ᱯᱩᱨᱟᱹᱴᱟᱜ ᱫᱚ ᱠᱩᱠᱞᱤ ᱱᱟᱦᱟᱜ ᱪᱮᱫ ᱞᱮᱠᱟ ᱞᱟᱹᱭ ᱠᱮᱜ-ᱟ᱾ ᱵᱟᱝ ᱦᱟᱸᱜ ᱞᱤᱧ ᱵᱩᱡᱷᱟᱹᱣ ᱥᱟᱹᱛ ᱞᱮᱼᱟ ᱫᱚᱥᱨᱟ ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜ-ᱟ ᱟᱫᱚ᱾
ᱟᱪᱪᱷᱟ ᱦᱳᱭ᱾ ᱟᱹᱞᱤᱧ ᱫᱚᱞᱤᱧ ᱞᱟᱹᱭ ᱠᱮᱜ-ᱟ ᱦᱚᱜᱼᱚᱭ ᱡᱮ ᱦᱟᱸᱜ ᱜᱤᱨᱟᱹ ᱠᱚ ᱛᱚᱞ ᱫᱚ ᱦᱟᱸᱜ ᱪᱮᱫ ᱠᱚ ᱢᱮᱥᱟ ᱠᱟᱛᱮᱜ ᱠᱚ ᱛᱚᱞᱟ ᱟᱨ ᱪᱮᱫ ᱠᱚ ᱚᱠᱟ ᱥᱟ ᱠᱟᱢ ᱨᱮ᱾ ᱟᱨ ᱵᱷᱟᱸᱰᱟᱱ ᱜᱤᱨᱟᱹ ᱪᱮᱫ ᱞᱮᱠᱟ ᱠᱚ ᱛᱚᱞᱟ ᱚᱠᱟ ᱠᱚᱠᱚ ᱢᱮᱥᱟᱭᱟ ᱪᱮᱫ ᱠᱚ᱾ ᱟᱨ ᱵᱟᱯᱞᱟ ᱜᱤᱨᱟᱹ ᱪᱮᱫ ᱞᱮᱠᱟ ᱠᱟᱹᱴᱤᱡ ᱵᱤᱱ ᱞᱟᱹᱭ ᱟᱹᱞᱤᱧ ᱠᱷᱟᱱ ᱡᱩᱫᱤ ᱵᱤᱱ ᱵᱟᱲᱟᱭ ᱠᱷᱟᱱᱡ ᱵᱤᱱ᱾ ᱦᱳᱭ ᱦᱳᱭ᱾
ᱦᱳᱭ ᱟᱹᱰᱤ ᱱᱟᱯᱟᱭ ᱠᱩᱠᱞᱤ ᱱᱟᱦᱟᱜ ᱵᱤᱱ ᱫᱚᱦᱚ ᱟᱠᱟᱜᱼᱟ᱾ ᱡᱮᱢᱚᱱ ᱵᱟ ᱯᱮᱞᱟ ᱜᱤᱨᱟᱹ ᱨᱮᱫᱚ ᱚᱱᱮ ᱡᱮᱢᱚᱱ ᱟᱫᱣᱟ ᱪᱟᱣᱞᱮ ᱦᱟᱸᱜ ᱞᱤᱧ ᱞᱟᱹᱭ ᱠᱮᱜ-ᱟ᱾ ᱟᱨ ᱫᱷᱩᱵᱤ ᱜᱷᱟᱥ ᱞᱤᱧ ᱞᱟᱹᱭ ᱠᱮᱜ-ᱟ, ᱟᱨ ᱡᱟᱦᱟᱸ ᱫᱚ ᱱᱟᱜ ᱥᱩᱛᱟᱹᱢ ᱠᱚ ᱜᱟᱹᱴᱟ ᱥᱩᱛᱟᱹᱢ ᱜᱟᱹᱴᱟ ᱟᱠ ᱠᱚ᱾ ᱟᱨ ᱯᱮ ᱴᱷᱮᱱ ᱠᱚ ᱜᱟᱹᱴᱟ ᱟᱨ ᱚᱱᱟ ᱥᱟᱥᱟᱝ ᱦᱟᱸᱜ, ᱠᱚ ᱥᱟᱥᱟᱝ ᱠᱚ ᱡᱚᱫᱟᱜ-ᱟ ᱱᱟᱦᱟᱜ ᱠᱚ ᱚᱱᱟ ᱫᱚ ᱵᱟᱯᱞᱟ ᱜᱤᱨᱟᱹ ᱠᱟᱱᱟ᱾ ᱟᱨ ᱵᱷᱟᱸᱰᱟᱱ ᱜᱤᱨᱟᱹ ᱨᱮᱫᱚ ᱱᱟᱦᱟᱜ ᱧᱮᱞᱚᱜ ᱠᱟᱱᱟ ᱡᱮ ᱚᱱᱟ ᱫᱚ ᱜᱚᱡ ᱪᱟᱣᱞᱮ ᱡᱟᱦᱟᱸ ᱫᱚ ᱦᱟᱸᱜ ᱛᱤᱠᱤ ᱦᱮᱰᱮᱡ ᱪᱟᱣᱞᱮ ᱡᱟᱦᱟᱸ ᱫᱚ,
ᱦᱳᱭ ᱦᱳᱭ᱾
ᱚᱱᱟ ᱪᱟᱣᱞᱮ ᱠᱚ ᱢᱮᱥᱟ ᱦᱟᱜ-ᱟ ᱟᱨ ᱡᱟᱦᱟᱸ ᱫᱚ ᱞᱟᱹᱭ ᱟᱠᱚ ᱡᱮ, ᱚᱱᱟ ᱵᱷᱟᱸᱰᱟᱱ ᱜᱤᱨᱟᱹ ᱨᱮᱫᱚ ᱡᱟᱦᱟᱸ ᱫᱚ ᱟᱝᱜᱽᱨᱟ ᱱᱟᱦᱟᱜ ᱠᱚ ᱢᱮᱥᱟ ᱦᱟᱜ-ᱟ ᱚᱲᱟᱜ ᱨᱮᱱᱟᱜ ᱪᱩᱞᱦᱟᱹ ᱨᱮᱱᱟᱜ ᱟᱝᱜᱽᱨᱟ ᱠᱚ ᱢᱮᱥᱟ ᱦᱟᱜ-ᱟ᱾ ᱟᱦ ᱟᱨ ᱚᱱᱟ ᱦᱚᱸ, ᱦᱳᱭ ᱚᱱᱟ ᱫᱚ ᱱᱟᱦᱟᱜ ᱵᱷᱟᱸᱰᱟᱱ ᱜᱤᱨᱟᱹ ᱟᱫᱚ,
ᱦᱳᱭ᱾
ᱟᱨᱚᱸ ᱚᱱᱟᱨᱮ ᱛᱟᱦᱚᱞᱮ ᱫᱷᱩᱵᱤ ᱜᱷᱟᱸᱥ ᱠᱚ ᱢᱮᱥᱟ ᱦᱟᱜ-ᱟ ᱥᱮ ᱵᱟᱝᱟ ᱚᱱᱟᱫᱚ ᱵᱟᱹᱞᱤᱧ ᱩᱭᱦᱟᱹᱨᱮᱜ-ᱟ ᱟᱫᱚ ᱟᱹᱵᱤᱱ ᱫᱚ, ᱵᱟᱲᱟᱭ ᱟᱵᱤᱱ ᱥᱮ ᱵᱟᱝᱟ ᱛᱟᱦᱚᱞᱮ ᱚᱱᱟ ᱫᱚ ᱫᱷᱩᱵᱤ ᱜᱷᱟᱸᱥ ᱠᱚ ᱢᱮᱥᱟ ᱦᱟᱜ ᱟᱥᱮ ᱵᱟᱝᱟ ᱮᱱᱛ ᱱᱟᱦᱟᱜ
ᱦᱳᱭ ᱦᱳᱭ ᱦᱳᱭ᱾ ᱚᱱᱟ ᱨᱮᱫᱚ ᱦᱟᱸᱜ ᱫᱷᱩᱵᱤ ᱜᱷᱟᱸᱥ ᱫᱚ ᱦᱟᱸᱜ ᱟᱹᱞᱤᱧ ᱫᱚ ᱦᱟᱸᱜ ᱡᱟᱦᱟᱸ ᱞᱮᱠᱟ ᱞᱤᱧ ᱮ ᱵᱟᱰᱟᱭᱟ ᱦᱟᱸᱜ ᱫᱷᱩᱵᱤ ᱜᱷᱟᱸᱥ ᱫᱚ ᱦᱟᱸᱜ ᱵᱟᱝ ᱮᱱ,